ᱡᱚᱦᱟᱨ ᱜᱮ᱾
ᱦᱟᱸ ᱜᱚᱝᱠᱮ ᱡᱚᱦᱟᱨ ᱜᱮ, ᱦᱟ ᱜᱚᱝᱠᱮ ᱪᱮᱜ ᱞᱮᱠᱟ ᱢᱮᱱᱟᱜ ᱢᱮᱱᱟᱜ ᱵᱤᱱᱟ ᱱᱤᱭᱟᱹ ᱜᱟᱹᱲᱤ ᱫᱚ ᱟᱠ ᱠᱷᱟᱱ ᱪᱮᱜ ᱠᱚᱵᱤᱱ ᱪᱤᱠᱟᱹ ᱵᱟᱲᱟᱭᱭᱟᱜᱼᱟ?
ᱦᱳᱭ ᱜᱚᱝᱠᱮ ᱢᱮᱱᱮᱫ ᱱᱤᱭᱟᱹ ᱜᱷᱟᱹᱲᱤᱡ ᱫᱚ ᱱᱟᱦᱟᱜ ᱱᱟᱯᱟᱭ ᱵᱟᱲᱟ ᱜᱮᱭᱟᱞᱤᱧ᱾ ᱜᱚᱝᱠᱮ ᱟᱵᱤᱱ ᱜᱮ ᱱᱟᱜ ᱚᱠᱟ ᱞᱮᱠᱟ ᱢᱮᱱᱟᱜ ᱵᱤᱱᱟ?
ᱟᱨ ᱱᱤᱭᱟᱹ ᱜᱷᱟᱹᱲᱤᱡ ᱦᱚᱸ ᱱᱟᱯᱟᱭ ᱵᱟᱲᱟ ᱜᱮ ᱟᱨ, ᱚᱲᱟᱜ ᱠᱚᱨᱮ ᱫᱚ ᱪᱮᱜ ᱞᱮᱠᱟ ᱢᱮᱱᱟᱜ ᱠᱚᱛᱟ ᱯᱮᱭᱟ ᱦᱟᱸᱜ ᱠᱷᱟᱱ ᱱᱤᱭᱟᱹ ᱜᱷᱟᱹᱲᱤᱡ ᱫᱚ?
ᱦᱳᱭ ᱜᱚᱝᱠᱮ ᱥᱟᱱᱟᱢ ᱦᱚᱲ ᱜᱮ ᱱᱤᱛᱚᱜ ᱫᱚ ᱱᱟᱜ ᱱᱟᱯᱟᱭ ᱜᱮ ᱢᱤᱱᱟᱜ ᱞᱮᱭᱟ, ᱱᱟᱯᱟᱭ ᱨᱮ ᱳ ᱟᱨ ᱛᱟᱦᱮᱱ ᱨᱮᱱᱟᱜ ᱜᱮ ᱨᱤᱠᱟᱹᱭ ᱦᱩᱭᱩᱜ ᱠᱟᱱᱟ ᱠᱟᱹᱢᱤ ᱠᱚᱫᱚ ᱛᱟᱦᱮᱱ ᱜᱮᱭᱟ ᱛᱟᱹᱣ ᱨᱮᱦᱚᱸ ᱱᱚᱝᱠᱟ ᱜᱚᱝᱠᱮ ᱟ ᱯᱮᱜᱮᱱᱟᱦ ᱚᱠᱟᱞᱮᱠᱟ ᱥᱟᱱᱟᱢ ᱚᱲᱟᱜ ᱦᱚᱲ ᱚᱠᱟᱞᱮᱠᱟ ᱢᱮᱱᱟᱜ ᱠᱚᱣᱟ?
ᱦᱸ ᱱᱤᱭᱟᱹ ᱜᱷᱟᱹᱲᱤ ᱫᱚᱶᱟ ᱠᱟᱹᱢᱤ ᱨᱮᱱᱟᱜ ᱥᱤᱡᱮᱱ ᱛᱚ, ᱟᱨ ᱵᱟᱹᱫᱽ ᱵᱟᱹᱭᱦᱟᱹᱲ ᱨᱮ ᱮᱠᱟᱞᱤᱭᱟᱹ ᱠᱟᱹᱢᱤᱜᱮ ᱦᱩᱭᱩᱜ ᱠᱟᱱᱟ, ᱟᱨ ᱚᱱᱟ ᱤᱭᱟᱹ ᱛᱮᱜᱮ ᱵᱮᱥ ᱵᱟᱲᱟ ᱜᱮ᱾
ᱦᱳᱭ ᱛᱚ ᱜᱚᱝᱠᱮ ᱮᱸᱜ ᱜᱚᱝᱠᱮ ᱛᱟᱦᱞᱮ ᱪᱟᱥᱼᱵᱟᱥ ᱫᱚ ᱛᱤᱱᱟᱹᱜ ᱜᱟᱱ ᱯᱮ ᱞᱟᱦᱟ ᱠᱮᱫ ᱛᱟᱵᱚᱱᱟ, ᱟᱯᱮ ᱫᱤᱥᱚᱢ ᱥᱮᱫ ᱫᱚ?
ᱚᱸ ᱪᱟᱥᱼᱵᱟᱥ ᱫᱚ ᱱᱤᱭᱟᱹ ᱜᱷᱟᱹᱲᱤ ᱫᱚ ᱦᱚᱸᱜᱼᱚᱭ ᱪᱟᱞᱟᱜ ᱠᱟᱱ ᱛᱟᱞᱮ ᱜᱮᱭᱟ᱾ ᱛᱚᱞᱟ ᱢᱟ ᱜᱤᱰᱤ ᱦᱩᱭᱼᱠᱟᱱ ᱜᱮᱭᱟ ᱟᱫᱚ ᱵᱟᱹᱫᱽ ᱠᱚ ᱥᱤ ᱵᱟᱲᱟ ᱦᱩᱭᱩᱜ ᱠᱟᱱᱟ ᱠᱟᱹᱴᱤᱡ ᱢᱤ ᱪᱟᱥ ᱛᱮ ᱥᱤᱭᱟᱜ ᱦᱩᱭᱩᱜ ᱠᱟᱱᱟ᱾ ᱟᱨ ᱦᱟᱯᱮᱱ ᱫᱤᱱᱨᱮ ᱫᱟᱜ ᱞᱮᱠᱷᱟᱱᱮ ᱫᱟᱜ ᱛᱚᱸᱵᱟᱜᱼᱟ ᱤᱱᱟᱹ ᱚᱱᱟ ᱦᱚᱸ ᱠᱟᱹᱴᱤᱡ ᱯᱚᱪᱟᱱᱚᱜᱼᱟ ᱵᱟᱹᱫ ᱠᱚᱦᱚᱸ ᱚᱱᱠᱟ ᱞᱮᱠᱟᱛᱮ ᱴᱷᱤᱜᱮᱭᱟ ᱟᱫᱚ ᱛᱟᱭᱚᱢ ᱫᱟᱨᱟᱢ ᱛᱮ ᱦᱚᱭ ᱫᱟᱜ ᱪᱮᱫ ᱞᱮᱠᱟ ᱦᱩᱭᱩᱜ ᱠᱟᱱᱟ, ᱚᱱᱠᱟ ᱞᱮᱠᱟᱛᱮ
ᱟᱛᱷᱼᱪᱷᱟᱪᱟ ᱟᱪᱷᱟ ᱦᱳᱭ ᱛᱚ ᱜᱚᱝᱠᱮ ᱾
ᱟᱪᱟ ᱜᱚᱝᱠᱮ ᱛᱟᱞᱦᱮ ᱢᱮᱱ ᱫᱚ ᱟᱞᱮ ᱥᱮᱫ ᱫᱚ ᱱᱟᱦᱟᱸᱜ ᱱᱮᱛᱚᱜ ᱫᱚ ᱡᱟᱹᱥᱛᱤ ᱧᱚᱜ ᱜᱮ ᱫᱟᱜ ᱵᱟᱲᱟ ᱠᱮᱫᱟᱭ, ᱫᱚᱥ ᱵᱟᱨᱚ ᱫᱤᱱ ᱦᱩᱭᱱᱟ ᱫᱟᱜ ᱵᱟᱲᱟ ᱠᱟᱛᱮᱫ ᱦᱳᱭ ᱥᱮ᱾
ᱟᱫᱚ ᱚᱱᱟ ᱠᱷᱟᱹᱛᱤᱨ ᱛᱮ ᱜᱮ ᱜᱚᱝᱠᱮ ᱢᱮᱱ ᱫᱚ ᱱᱟᱦᱟᱸᱜ ᱮᱸᱫ ᱠᱟᱹᱴᱤᱡ ᱱᱟᱯᱟᱭ ᱧᱚᱜ ᱛᱮᱜᱮ ᱱᱟᱦᱟᱸᱜ ᱞᱮ ᱪᱟᱥᱵᱟᱥ ᱫᱟᱲᱮᱭᱟᱜ ᱠᱟᱱᱟ
ᱦᱚᱸ
ᱟᱨ ᱛᱚᱞᱟ ᱠᱚᱦᱚᱸ ᱱᱤᱛᱚᱜ ᱫᱚ ᱜᱚᱝᱠᱮ ᱞᱟᱹᱴᱩ ᱧᱚᱜ ᱦᱟᱨᱟ ᱧᱚᱜ ᱟᱠᱟᱱᱟ ᱦᱮᱸ ᱥᱮ,
ᱦᱮᱸ
ᱦᱚᱭ ᱜᱚᱸ
ᱟ ᱦᱟᱸᱻ ᱟᱸᱡᱚᱢᱚᱜ ᱠᱟᱱᱟ
ᱦᱳᱭ ᱜᱚᱝᱠᱮ ᱟᱫᱚ ᱚᱱᱟ ᱪᱤᱠᱟ ᱱᱟᱜ ᱢᱮᱱᱫᱚ ᱠᱟᱹᱴᱤᱡ ᱞᱮ ᱡᱳᱨᱥᱳᱨ ᱞᱮ ᱞᱟᱜᱟᱣ ᱟᱠᱟᱱᱟ ᱟᱞᱮ ᱫᱤᱥᱚᱢ ᱥᱮᱫ ᱫᱚ ᱠᱟᱹᱢᱤ ᱫᱚ ᱱᱟᱦᱟᱜ ᱟᱫᱚ ᱫᱤᱥᱚᱢ ᱥᱮᱜ ᱜᱮ ᱱᱟᱜ ᱚᱠᱟ ᱞᱮᱠᱟ ᱵᱟᱠᱷᱟᱱ ᱫᱚ ᱮᱜ ᱢᱮᱱ ᱜᱮ ᱱᱟᱜ ᱢᱮᱱ ᱜᱟᱱᱚᱜᱼᱟ ᱜᱚᱝᱠᱮ ᱱᱚᱜᱼᱚᱭ ᱱᱤᱛᱳᱜ ᱜᱮ ᱚᱱᱮ ᱵᱟᱹᱭᱦᱟᱹᱲ ᱥᱮᱫ ᱠᱷᱚᱱᱞᱤᱧ ᱦᱮᱡᱱᱟ ᱵᱩᱡᱽ ᱫᱟᱹ ᱵᱤᱱ?
ᱦᱮᱸ
ᱟᱫᱚ ᱱᱤᱛᱚᱜ ᱵᱟᱹᱭᱟᱹᱲ ᱥᱮᱜ ᱠᱷᱚᱱ ᱦᱮᱡ ᱠᱟᱛ ᱮ ᱜᱚᱝᱠᱮ ᱱᱚᱜᱼᱚᱭ ᱚᱲᱟᱜ ᱠᱚᱨᱮ ᱠᱟᱹᱴᱤᱡ ᱡᱚᱢ ᱵᱟᱲᱟ ᱠᱟᱛᱮᱫ ᱞᱤᱧ ᱫᱩᱲᱩᱵ ᱧᱚᱜ ᱠᱟᱱᱟ ᱠᱟᱹᱴᱤᱡ ᱟᱫᱚ ᱤᱱᱟᱹ ᱠᱷᱟᱱ ᱜᱮ ᱱᱚᱜᱼᱚᱭ ᱟᱵᱮᱱ ᱤᱭᱟᱹ ᱟᱵᱮᱱ ᱥᱟᱱᱟᱜ ᱜᱚᱞᱯᱷᱚ ᱦᱩᱭ ᱞᱮᱱᱠᱷᱟᱱ ᱜᱚᱞᱯᱚ ᱦᱩᱭᱮᱱ ᱠᱷᱟᱱ ᱫᱚ ᱟᱫᱚ ᱱᱚᱜᱼᱚᱭ ᱨᱚᱯᱚᱲᱚᱜ ᱦᱩᱭᱩᱜ ᱠᱟᱱᱟ᱾ ᱟᱫᱚ ᱜᱚᱝᱠᱮ ᱟᱵᱮᱱ ᱜᱮ ᱢᱟ ᱠᱟᱹᱴᱤᱡ ᱞᱟᱹᱭᱟᱜ ᱵᱤᱱ ᱚᱠᱟᱞᱮᱠᱟ? ᱟᱯᱮ ᱥᱮᱫ ᱫᱚ ᱪᱟᱥᱵᱟᱥ ᱫᱚ ᱱᱤᱛᱚᱜ ᱫᱚ ᱱᱟᱜ ᱠᱷᱟᱴᱚ ᱢᱟᱪᱷᱟᱛᱮ
ᱦᱟᱸ ᱟᱞᱮ ᱥᱮᱫ ᱢᱟ ᱥᱮᱨᱢᱟ ᱡᱟᱹᱲᱤ ᱵᱷᱚᱨᱥᱟ ᱜᱮ ᱟᱨ ᱚᱱᱠᱟ ᱟ ᱢᱤᱱᱤ ᱰᱤᱯᱴᱮᱞ ᱠᱚᱢᱟ ᱵᱟᱹᱱᱩᱜ ᱜᱮ ᱟᱫᱚ ᱛᱮ ᱫᱚ ᱞᱟᱹᱭ ᱜᱟᱱᱚᱜᱼᱟ ᱰᱟᱦᱤ ᱫᱤᱥᱚᱢ ᱛᱚ, ᱰᱟᱦᱤ ᱫᱤᱥᱚᱢ ᱠᱷᱟᱹᱛᱤᱨ ᱫᱚ ᱥᱮᱨᱢᱟ ᱡᱟᱹᱲᱤ ᱵᱷᱚᱨᱥᱟ ᱜᱮ ᱱᱤᱭᱟᱹ ᱜᱷᱟᱹᱲᱤ ᱫᱚ ᱟᱯᱮ ᱥᱮᱫ ᱫᱚ ᱪᱮᱫ ᱞᱮᱠᱟ? ᱱᱟᱹᱭ ᱜᱟᱰᱟ ᱠᱚ ᱪᱮᱫᱞᱮᱠᱟ ᱢᱮᱱᱟᱜᱼᱟᱥᱮ ᱚᱱᱠᱟ
ᱦᱳᱭ ᱜᱚᱝᱠᱮ ᱟᱹᱰᱤ ᱱᱟ ᱩᱸ ᱦᱟᱸ ᱢᱮᱱᱫᱚ ᱜᱚᱝᱠᱮ ᱟᱞᱮ ᱫᱚ ᱱᱟᱦᱟᱸᱜ ᱦᱚᱭᱛᱚ ᱵᱩᱨᱩ ᱫᱤᱥᱚᱢ ᱞᱮ ᱯᱟᱲᱟᱜ ᱠᱟᱱᱟ ᱛᱚ,
ᱦᱩᱸ
ᱟᱨ ᱛᱟᱞᱦᱮ ᱱᱟᱜ ᱜᱚᱝᱠᱮ ᱚᱱᱠᱟ ᱱᱟᱹᱭ ᱱᱟᱞᱟ ᱠᱚᱫᱚ ᱱᱟᱦᱟᱸᱜ ᱵᱟᱹᱪᱩᱜ ᱟᱹᱱᱤᱡ, ᱟᱨ ᱱᱚᱝᱠᱟ ᱢᱤᱱᱤ ᱠᱚᱦᱚᱸ ᱵᱟᱹᱱᱩᱜᱼᱟ ᱢᱤᱱᱤ ᱥᱮᱞᱚ ᱚᱱᱠᱟᱱᱟᱜ ᱦᱚᱸ ᱵᱟᱹᱱᱩᱜ ᱛᱟᱞᱮᱭᱟ ᱜᱚᱢᱠᱮ ᱡᱟ ᱩᱰᱟᱹᱝᱜᱤ ᱢᱮᱱᱟᱜ ᱛᱟᱞᱮᱭᱟ ᱱᱚᱜᱼᱚ ᱱᱚᱣᱟᱜ ᱢᱮᱱᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱨᱮᱱᱟᱜ ᱫᱟᱜ ᱛᱟᱞᱮ ᱫᱚ ᱛᱟᱯᱚᱨᱮ ᱚᱱᱠᱟ ᱜᱟᱰᱟ ᱜᱟᱹᱰᱭᱟᱹ ᱯᱩᱠᱷᱨᱤ ᱠᱚ ᱢᱮᱱᱟᱜᱼᱟ ᱱᱚᱜᱼ ᱱᱟ ᱠᱚ ᱜᱚᱝᱠᱮ ᱵᱩᱨᱩ ᱫᱤᱥᱚᱢ ᱛᱚ ᱟᱫᱚ ᱡᱟᱦᱟᱸ ᱛᱤᱱᱟᱹᱜ ᱫᱟᱜᱟ ᱥᱟᱱᱟᱢᱟᱜ ᱚᱱᱟ ᱵᱩᱨᱩ ᱨᱮᱱᱟᱜ ᱫᱟᱜ ᱮᱠᱫᱚᱢ ᱥᱟᱱᱟᱢᱟᱜ ᱮᱠᱫᱚᱢ ᱚᱱᱟ ᱵᱟᱸᱫᱷ ᱨᱮ ᱥᱮ ᱜᱟᱹᱰᱭᱟᱹ ᱨᱮ ᱥᱮ ᱜᱟᱰᱟᱨᱮ ᱦᱤᱡᱩᱜ ᱟ ᱛᱚ
ᱦᱮᱸ
ᱟᱫᱚ ᱚᱱᱟ ᱪᱤᱠᱟᱹᱱᱟᱜ ᱢᱮᱱᱫᱚ ᱱᱟᱛᱮ ᱱᱟᱯᱟᱭ ᱛᱮᱜᱮ ᱠᱟᱹᱴᱤᱡ ᱪᱟᱥᱵᱟᱥ ᱫᱚ ᱦᱩᱭᱩᱜ ᱛᱟᱞᱮᱭᱟ
ᱚᱸ
ᱟᱫᱚ ᱚᱱᱮ ᱜᱚᱝᱠᱮ ᱟᱞᱮ ᱫᱚ ᱚᱱᱮ ᱦᱮ ᱥᱮᱨ ᱢᱟᱱᱮ ᱥᱮᱨᱢᱟ ᱫᱟᱜ ᱵᱷᱚᱨᱥᱟ ᱛᱚ
ᱦᱮᱸ ᱟᱯᱮ ᱥᱮᱫ ᱢᱟ ᱵᱩᱨᱩ ᱫᱤᱥᱚᱢ ᱛᱟᱦᱞᱮ ᱟᱨ ᱪᱮᱫ ᱞᱮᱠᱟ ᱵᱩᱨᱩ ᱫᱚ ᱮᱠᱟᱞ ᱜᱮ ᱞᱮᱛᱟᱲ ᱛᱮ ᱢᱮᱱᱟᱜ ᱥᱮ‌? ᱟᱸ ᱚᱱᱠᱟ ᱦᱟᱸᱰᱮ ᱱᱟᱰᱮ ᱟᱨᱠᱤ
ᱩᱸᱻ ᱦᱮᱸ ᱜᱚᱝᱠᱮ ᱵᱩᱨᱩ ᱫᱚ ᱮᱠᱮᱵᱟᱨᱮ ᱞᱮᱛᱟᱲ ᱜᱮ ᱢᱮᱱᱟᱜᱼᱟ, ᱦᱚᱭᱛᱳ ᱵᱟᱨᱚ ᱢᱟᱭᱮᱞ ᱠᱚᱵᱮᱱ ᱟᱸᱡᱚᱢ ᱟᱠᱟᱫᱟ ᱥᱮ ᱥᱮ ᱵᱟᱝ ᱱᱤᱭᱟᱹ ᱢᱟᱨᱟᱝ ᱵᱩᱨᱩ ᱫᱚᱞᱢᱟ ᱵᱩᱨᱩ ᱱᱤᱭᱟᱹ ᱠᱚᱵᱮᱱ ᱟᱸᱡᱚᱢ ᱟᱠᱟᱫᱟ ᱥᱮ ᱵᱟᱝ
ᱚ ᱟᱪᱪᱷᱟ ᱚᱱᱮ ᱡᱟᱦᱟᱸ ᱦᱟᱞᱮᱜᱮ ᱵᱩᱨᱩ ᱵᱚᱸᱜᱟ ᱦᱩᱭᱮᱱᱟ ᱚᱱᱟ ᱫᱚ ᱟᱯᱮ ᱥᱮᱫ ᱥᱮ ᱜᱟᱹᱰᱤ ᱮᱴᱟᱜ ᱥᱮᱫ
ᱦᱭ ᱦᱳᱭ ᱜᱚᱢᱠᱮ ᱚᱱᱟ ᱫᱚ ᱟᱞᱮ ᱡᱟᱯᱟᱜ ᱠᱟᱱ ᱜᱮᱭᱟ
ᱦᱮᱸ᱾
ᱚᱱᱟ ᱵᱩᱨᱩ ᱫᱚ ᱜᱚᱢᱠᱮ ᱟᱞᱮ ᱡᱟᱯᱟᱜ ᱠᱟᱱ ᱜᱮᱭᱟ ᱟᱫᱚ ᱟᱞᱮ ᱴᱷᱮᱱ ᱠᱷᱚᱱ ᱫᱚ ᱦᱮᱸ ᱢᱮᱱᱫᱚ ᱜᱚᱢᱠᱮ ᱠᱤᱪᱷᱩᱴᱟ ᱪᱟᱞᱟᱜ ᱦᱩᱭᱩᱜᱼᱟ ᱱᱟᱥᱮᱱᱟᱜ ᱫᱚᱢᱮ ᱮᱠᱴᱟ ᱫᱚ ᱵᱟᱝ ᱪᱟᱞᱟᱜ ᱦᱩᱭᱩᱜᱼᱟ ᱥᱮᱱ ᱦᱩᱭ ᱞᱮᱱ ᱜᱮᱭᱟ ᱚᱸᱰᱮ ᱦᱚᱸ ᱵᱩᱨᱩ ᱵᱚᱸᱜᱟ ᱱᱤᱭᱟᱹ ᱵᱟᱨ ᱮᱸ ᱯᱟᱛᱟ ᱦᱩᱭ ᱱᱟ ᱛᱚ ᱚᱱᱮ ᱡᱮᱢᱚᱱ ᱠᱚᱭᱮᱠ ᱫᱤᱱ ᱞᱟᱦᱟ ᱦᱩᱭᱱᱟ ᱛᱚ
ᱦᱮᱸ
ᱛᱟᱦᱚᱞᱮ ᱜᱚᱢᱠᱮ ᱥᱮᱱ ᱦᱩᱭ ᱞᱮᱱ ᱜᱮᱭᱟ ᱢᱟᱱᱮ ᱪᱟᱞᱟᱜ ᱜᱮᱭᱟᱞᱮ ᱜᱮ ᱜᱚᱢᱠᱮ ᱮᱠᱮ ᱢᱟᱱᱮ ᱥᱮᱨᱢᱟ ᱠᱮ ᱥᱮᱨᱢᱟ ᱚᱸᱰᱮ ᱫᱚ ᱪᱟᱞᱟᱜ ᱜᱮᱭᱟᱞᱮᱭᱟ ᱟᱨ ᱪᱮᱫ
ᱚ ᱟᱪᱪᱷᱟ ᱚᱱᱮ ᱪᱮᱫ ᱵᱟᱨᱟ ᱜᱷᱟᱴ ᱯᱟᱛᱟ ᱥᱮ ᱪᱮᱫ ᱠᱚ ᱞᱟᱹᱭᱟ
ᱦᱳᱭ ᱜᱚᱢᱠᱮ ᱚᱱᱟ ᱵᱟᱲᱟᱜᱷᱟᱴ ᱯᱟᱛᱟ ᱫᱚ ᱱᱟᱦᱟᱜ ᱢᱮᱱᱟᱠᱚ ᱚᱱᱟ ᱫᱚ ᱥᱩᱫᱩ ᱮᱱᱮᱡ ᱯᱟᱛᱟ ᱠᱟᱱᱟ ᱢᱮᱱᱫᱚ ᱯᱟᱛᱟᱱᱤᱡ ᱚᱸᱰᱮ ᱫᱚ
ᱚ ᱟᱨ ᱵᱩᱨᱩ ᱵᱚᱸᱜᱟ ᱫᱚ ᱚᱱᱟ ᱵᱩᱨᱩ ᱨᱮᱜᱮ ᱦᱩᱭᱩᱜᱼᱟ
ᱦᱮᱸ
ᱵᱩᱨᱩ ᱵᱚᱸᱜᱟ ᱫᱚ ᱚᱱᱮ ᱵᱩᱨᱩ ᱨᱮᱜᱮ ᱦᱩᱭᱩᱜᱼᱟ
ᱦᱳᱭ ᱜᱚᱢᱠᱮ ᱚᱱᱟ ᱵᱩᱨᱩ ᱵᱚᱸᱜᱟ ᱫᱚ ᱱᱟᱦᱟᱜ ᱵᱩᱨᱩ ᱵᱚᱸᱜᱟ ᱫᱚ ᱢᱮᱱᱫᱚ ᱮ ᱚᱱᱟ ᱫᱚ ᱯᱟᱦᱟᱲᱤᱭᱟᱹ ᱯᱩᱡᱟᱹ ᱢᱮᱱᱛᱮᱠᱚ ᱞᱟᱹᱭ ᱦᱚᱪᱚ ᱠᱟᱫᱟ ᱛᱚ ᱟᱫᱚ ᱟᱵᱚ ᱚᱱᱟ ᱫᱚ ᱥᱟᱱᱛᱟᱲ ᱞᱮᱠᱟᱛᱮ ᱡᱩᱫᱤ ᱵᱚᱱ ᱞᱟᱹᱭᱟ ᱛᱟᱦᱚᱞᱮ ᱜᱚᱢᱠᱮ ᱚᱱᱟ ᱫᱚ ᱦᱩᱭᱩᱜ ᱠᱟᱱ ᱛᱟᱵᱚᱱᱟ ᱵᱩᱨᱩ ᱯᱟᱛᱟ
ᱦᱮᱸ
ᱟᱫᱚ ᱦᱟᱜ ᱜᱚᱢᱠᱮ ᱚᱱᱟ ᱞᱮᱠᱟᱛᱮ ᱦᱟᱸᱱᱟᱜ ᱢᱮᱱᱫᱚ ᱮᱸᱜ ᱵᱩᱨᱩ ᱪᱮᱛᱟᱱ ᱨᱮ ᱱᱟᱦᱟᱜ ᱫᱮᱡᱚᱜ ᱦᱩᱭᱩᱜᱼᱟ ᱢᱚᱴᱟᱢᱩᱴᱤ ᱫᱩᱥᱚ ᱳᱭ ᱰᱮᱲᱥᱚ ᱢᱤᱴᱟᱨ ᱜᱟᱱ ᱫᱮᱡᱚᱜ ᱦᱩᱭᱩᱜᱼᱟ ᱦᱳᱭᱥᱮ ᱵᱩᱨᱩ
ᱦᱩᱸ᱾
ᱠᱟᱹᱴᱤᱡ ᱥᱚᱡᱟ ᱧᱚᱜ ᱜᱮᱭᱟ ᱟᱫᱚ ᱚᱱᱟ ᱵᱩᱨᱩ ᱪᱮᱛᱟᱱ ᱨᱮᱫᱚ ᱜᱚᱢᱠᱮ ᱚᱱᱠᱟᱱᱟᱜ ᱫᱚ ᱛᱮᱢᱚᱱ ᱮᱠᱴᱟ ᱫᱚ ᱵᱟᱹᱱᱩᱜᱼᱟ ᱦᱚᱭᱛᱚ ᱞᱟᱦᱟ ᱫᱤᱱ ᱨᱮ ᱠᱟᱹᱴᱤᱡ ᱦᱚᱭᱛᱚ ᱦᱮᱸ ᱵᱚᱸᱜᱟᱼ ᱵᱩᱨᱩ ᱡᱤᱱᱤᱥ ᱠᱚ ᱛᱟᱦᱮᱱᱟ ᱚᱱᱟ ᱠᱚ ᱦᱚᱭᱛᱳ ᱵᱚᱸᱜᱟᱼᱵᱩᱨᱩ ᱠᱚᱫᱚ ᱠᱚ ᱯᱟᱨᱚᱢ ᱠᱟᱜᱼᱟ ᱢᱮᱱᱠᱷᱟᱱ ᱚᱸᱰᱮ ᱫᱚ ᱜᱚᱢᱠᱮ ᱮᱸᱜ ᱢᱮᱱᱫᱚ ᱮᱸᱜ ᱫᱮᱡ ᱠᱟᱛᱮᱫ ᱢᱟᱱᱮ ᱮᱴᱟᱜ ᱥᱮᱱᱟᱜ ᱢᱤᱫᱴᱮᱱ ᱯᱨᱟᱠᱤᱛᱤᱠ ᱥᱮ ᱢᱤᱫᱴᱮᱱ ᱥᱳᱱᱫᱚᱨᱡᱚ ᱡᱟᱦᱟᱸᱮ ᱞᱮᱠᱟ ᱧᱮᱞᱚᱜᱚᱜᱼᱟ ᱠᱟᱛᱮᱛ
ᱦᱩᱸ
ᱜᱚᱢᱠᱮ ᱚᱱᱟ ᱫᱚ ᱠᱤᱱᱛᱩ ᱟᱹᱰᱤ ᱵᱷᱮᱜᱟᱨ ᱜᱮᱭᱟ ᱟᱨ ᱪᱮᱫ ᱚᱸᱰᱮ ᱫᱮᱡ ᱠᱟᱛᱮᱫ ᱫᱚ ᱜᱚᱢᱠᱮ ᱮᱢᱚᱱ ᱮᱠᱴᱟ ᱫᱚ ᱪᱮᱫ ᱦᱚᱸ ᱚᱱᱠᱟ ᱫᱚ ᱵᱟᱹᱪᱩᱜ ᱟᱹᱱᱤᱡ ᱚᱱᱟ ᱫᱮᱡᱚᱜ ᱜᱮ ᱡᱟ ᱨᱟᱹᱥᱠᱟᱹ ᱵᱩᱡᱩᱜᱼᱟ ᱥᱮ ᱫᱮᱡ ᱠᱟᱛᱮᱫ ᱜᱚᱢᱠᱮ ᱚᱸᱰᱮ ᱪᱷᱳᱞᱟ ᱢᱚᱴᱚᱨ ᱪᱚᱯ ᱜᱷᱩᱜᱽᱱᱤ ᱠᱷᱟᱹᱡᱟᱹᱲᱤ ᱛᱟᱯᱚᱨᱮ ᱥᱚᱨᱵᱚᱫ ᱞᱤᱵᱩ ᱨᱮᱱᱟᱜ ᱥᱚᱨᱵᱚᱛ ᱫᱟ ᱮᱢᱟᱱ ᱛᱮᱢᱟᱱ ᱚᱱᱠᱟ ᱠᱚ ᱟᱹᱠᱷᱨᱤᱧ ᱵᱟᱲᱟᱭᱟ ᱫᱟ ᱾ ᱟᱫᱚ ᱜᱚᱢᱠᱮ ᱠᱤ ᱱᱟᱦᱟᱜ ᱡᱟᱦᱟᱸ ᱦᱳᱭᱛᱳ ᱵᱩᱨᱩ ᱵᱚᱸᱜᱟ ᱨᱮᱱᱟᱜ ᱜᱚᱞᱯᱚ ᱵᱮᱱ ᱞᱟᱹᱭ ᱠᱮᱫᱟ ᱟᱫᱚ ᱚᱸᱰᱮᱱᱟᱜ ᱢᱤᱫᱴᱮᱱ ᱜᱮ ᱵᱟᱹᱞᱤᱧ ᱠᱩᱥᱤᱭᱟᱫᱟ ᱵᱩᱨᱩ ᱪᱮᱛᱟᱱ ᱨᱮ ᱢᱮᱱᱫᱚ ᱜᱚᱢᱠᱮ ᱟᱹᱰᱤ ᱠᱚᱥᱴᱚ ᱛᱮᱠᱚ ᱫᱮᱡᱚᱜ ᱠᱟᱱᱟ ᱛᱚ ᱢᱟᱱᱮ ᱯᱩᱨᱩᱫᱷᱩᱞ ᱵᱚᱭᱮᱥ ᱠᱚ ᱠᱷᱚᱱ
ᱦᱮᱸ ᱦᱮᱸ
ᱮᱡ ᱫᱮᱡᱚᱜ ᱠᱟᱱᱟ ᱠᱚ ᱛᱚ ᱛᱟᱦᱚᱞᱮ ᱱᱟᱜ ᱜᱚᱢᱠᱮ ᱚᱸᱰᱮ ᱪᱤᱠᱟᱹᱜ ᱠᱟᱱᱟ ᱪᱮᱛᱟᱱ ᱨᱮ ᱢᱟᱱᱮ ᱦᱟᱹᱸᱰᱤ ᱠᱚ ᱟᱹᱠᱷᱨᱤᱧᱮᱫ ᱛᱟᱵᱚᱱᱟ ᱟᱵᱚ ᱥᱟᱱᱛᱟᱲ ᱵᱚᱭᱦᱟ ᱠᱚᱜᱮ
ᱦᱮᱸ ᱦᱮᱸ
ᱟᱫᱚ ᱜᱚᱢᱠᱮ ᱚᱱᱮ ᱚᱱᱟᱜᱮ ᱟᱹᱰᱤ ᱠᱚᱥᱴᱚ ᱛᱮ ᱦᱳᱭᱛᱚ ᱵᱩᱨᱩ ᱠᱚ ᱫᱮᱡᱚᱜᱼᱟ ᱡᱟᱦᱟᱸᱭ ᱜᱮ ᱟᱨ ᱧᱩ ᱵᱟᱭ ᱵᱷᱚᱨᱥᱟᱭᱟ ᱟᱨ ᱠᱟᱹᱴᱤᱡ ᱛᱮᱛᱟᱝ ᱡᱟᱞᱟᱛᱮ ᱩᱱᱤ ᱫᱚ ᱡᱮᱵᱮᱸᱫ ᱫᱟᱜ ᱜᱮᱭᱟ ᱦᱮᱸ ᱥᱮ ᱵᱟᱝ ᱦᱳᱭ ᱜᱚᱢᱠᱮ ᱛᱟᱦᱚᱞᱮ ᱟᱵᱚᱣᱟᱜ ᱯᱟᱛᱟ ᱞᱮᱠᱟᱜᱮ ᱟᱨ ᱛᱟᱯᱚᱨᱮ ᱚᱸᱰᱮ ᱚᱱᱟ ᱵᱩᱨᱩ ᱪᱮᱛᱟᱱ ᱨᱮ ᱡᱩᱫᱤ ᱧᱩᱭᱟᱭ ᱛᱟᱦᱚᱞᱮ ᱩᱱᱤ ᱢᱟᱛᱚ ᱱᱟᱦᱟᱜ ᱱᱮᱥᱟᱛᱮ ᱠᱟᱹᱴᱤᱡ ᱮ ᱜᱷᱳᱨᱚᱜ ᱜᱮᱭᱟ ᱥᱮ
ᱦᱩᱸ
ᱟᱫᱚ ᱟᱲᱜᱚ ᱥᱚᱢᱚᱭ ᱡᱩᱫᱤ ᱮᱴᱠᱮ ᱮᱴᱠᱮᱴᱚᱬᱮ ᱦᱩᱭᱩᱜ ᱛᱟᱭᱟ ᱚᱱᱮ ᱚᱱᱟᱜᱮ ᱠᱟᱹᱴᱤᱡ ᱟᱵᱚᱣᱟᱜ ᱜᱮ ᱟᱵᱚᱣᱟᱜ ᱢᱟᱱᱮ ᱟᱵᱚ ᱞᱮᱠᱟᱱ ᱦᱚᱲᱜᱮ ᱥᱟᱱᱟᱢ ᱠᱚᱜᱮ ᱥᱟᱱᱟᱢ ᱦᱚᱲᱜᱮ ᱯᱚᱭᱥᱟ ᱨᱳᱡᱽᱜᱟᱨ ᱨᱮᱱᱟᱜ ᱫᱚ ᱟᱨᱚ ᱮᱢᱟᱱ ᱛᱮᱢᱟᱱ ᱡᱟᱭᱜᱟ ᱢᱮᱱᱟᱜᱼᱟ ᱢᱮᱱᱠᱷᱟᱱ ᱚᱱᱟ ᱠᱚᱨᱮᱜ ᱵᱟᱫ ᱫᱤᱭᱮ ᱡᱩᱫᱤ ᱵᱚᱱ ᱢᱟᱱᱮ ᱠᱤᱨᱤᱧ ᱟᱠᱷᱨᱤᱧ ᱠᱮᱭᱟ ᱠᱟᱹᱴᱤᱡ ᱱᱟᱯᱟᱭ ᱠᱚᱜᱼᱟ ᱚᱸᱰᱮ ᱫᱚ ᱦᱮᱸ ᱥᱮ ᱵᱟᱝ
ᱟᱪᱪᱷᱟ ᱚᱱᱟ ᱵᱩᱨᱩ ᱵᱚᱸᱜᱟ ᱫᱚ ᱢᱟᱱᱮ ᱥᱮᱨᱢᱟᱨᱮ ᱢᱤᱫ ᱫᱷᱟᱣ ᱠᱟᱛᱮ ᱦᱩᱭᱩᱜᱼᱟ ᱥᱮ ᱦᱩᱭᱩᱜ ᱜᱮᱭᱟ ᱥᱮᱨᱢᱟᱨ ᱨᱮ ᱵᱟᱨ ᱯᱮ ᱫᱷᱟᱣ ᱪᱮᱫ ᱞᱮᱠᱟ
ᱦᱮᱸ ᱜᱚᱝᱠᱮ ᱚᱱᱟ ᱵᱩᱨᱩ ᱵᱚᱸᱜᱟ ᱫᱚ ᱱᱟᱜ ᱥᱮᱨᱢᱟ ᱨᱮᱫᱚ ᱢᱤᱫ ᱫᱷᱟᱣ ᱜᱮ ᱦᱩᱭᱩᱜᱼᱟ ᱢᱟᱱᱮ ᱢᱤᱫ ᱫᱷᱟᱣ ᱢᱮᱱᱛᱮᱫᱚ ᱱᱟᱦᱟᱸᱜ ᱯᱮ ᱫᱤᱱ ᱦᱩᱭᱩᱜᱼᱟ
ᱦᱩᱸ
ᱯᱮ ᱫᱤᱱ ᱵᱚᱞᱛᱮ ᱫᱚ ᱜᱚᱢᱠᱮ ᱢᱤᱫ ᱫᱤᱱ ᱫᱚ ᱯᱳᱭᱞᱳ ᱫᱤᱱ ᱫᱚ ᱦᱟᱜ ᱵᱚᱸᱜᱟ ᱵᱩᱨᱩ ᱠᱚ ᱦᱩᱭᱩᱜᱼᱟ ᱫᱚᱥᱟᱨ ᱫᱤᱱ ᱟᱨ ᱛᱮᱥᱟᱨ ᱫᱤᱱ ᱮᱸ ᱢᱮᱱᱫᱚ ᱚᱱᱟ ᱵᱟᱨ ᱫᱤᱱ ᱫᱚ ᱚᱱᱟ ᱦᱚᱲᱜᱮ ᱟ ᱟᱵᱚ ᱡᱟᱦᱟᱸ ᱛᱤᱱᱟᱹᱜ ᱡᱟᱦᱟᱸ ᱡᱟ ᱩᱰᱟᱹᱝ ᱴᱚᱴᱷᱟ ᱨᱮᱜᱮ ᱚᱱᱟ ᱦᱚᱲ ᱠᱚ ᱢᱮᱱᱟᱜ ᱵᱚᱱᱟ ᱥᱟᱱᱟᱢ ᱦᱚᱲ ᱢᱮᱱᱫᱚ ᱥᱟᱱᱟᱢ ᱦᱚᱲ ᱚᱸᱰᱮ ᱧᱮᱧᱮᱞ ᱠᱚ ᱪᱟᱞᱟᱜᱼᱟ ᱥᱮ ᱨᱟᱹᱥᱠᱟᱹ ᱠᱚ ᱪᱟᱞᱟᱜᱼᱟ ᱱᱚᱜᱼ ᱱᱚᱝᱠᱟ ᱟᱨ ᱜᱚᱢᱠᱮ ᱟᱨ ᱵᱩᱨᱩ ᱢᱮᱱᱫᱚ ᱵᱩᱨᱩ ᱫᱮᱡᱚᱜ ᱥᱮ ᱡᱟᱦᱟᱸ ᱨᱮᱱᱟᱜ ᱵᱩᱨᱩ ᱵᱚᱸᱜᱟ ᱦᱩᱭᱩᱜ ᱠᱟᱱ ᱚᱸᱰᱮ ᱫᱚ ᱦᱟᱜ ᱚᱱᱠᱟ ᱢᱟᱱᱮ ᱨᱟᱹᱥ ᱨᱟᱥᱠᱟᱹ ᱫᱚ ᱵᱟᱹᱪᱩᱜ ᱟᱹᱱᱤᱡ ᱢᱮᱱᱠᱷᱟᱱ ᱡᱟᱦᱟᱸ ᱨᱮᱱᱟᱜ ᱢᱮᱱᱫᱚ ᱵᱷᱟᱲᱟ ᱜᱷᱟᱴ ᱡᱟᱦᱟᱸ ᱯᱳᱭᱞᱳ ᱠᱟᱛᱷᱟ ᱵᱮᱱ ᱞᱟᱹᱭ ᱠᱮᱫ
ᱦᱩᱸ ᱦᱩᱸ
ᱚᱱᱟ ᱵᱟᱲᱟᱜᱟᱴ ᱨᱮᱫᱚ ᱚᱸᱰᱮ ᱫᱚ ᱮᱱᱮᱡ ᱯᱟᱛᱟ ᱠᱚ ᱦᱩᱭᱩᱜᱼᱟ ᱟᱹᱰᱤ ᱱᱟᱯᱟᱭ ᱥᱟᱱᱟᱢ ᱦᱚᱲ ᱥᱟᱞᱟᱜ ᱜᱮ ᱡᱟᱦᱟᱸᱭ ᱥᱟᱞᱟᱜ ᱜᱮ ᱮᱱᱮᱡ ᱵᱮᱱ ᱥᱟᱵᱚᱜᱼᱟ ᱨᱩ ᱦᱚᱸᱵᱮᱱ ᱨᱩ ᱫᱟᱲᱮᱭᱟᱜᱼᱟ ᱡᱟ ᱠᱤᱪᱷᱩ ᱟᱵᱮᱱᱟᱜ ᱦᱚᱭᱳ ᱡᱟᱦᱟᱱᱟᱜ ᱡᱚᱫᱤ ᱨᱟᱹᱥᱠᱟᱹ ᱨᱮᱱᱟᱜ ᱛᱟᱦᱮᱸ ᱛᱟᱵᱤᱱᱟ ᱚᱰᱮ ᱵᱤᱱ ᱨᱟᱹᱠᱟᱹ ᱫᱟᱲᱮᱭᱟᱜᱼᱟ
ᱦᱩᱸ
ᱦᱳ ᱜᱚᱝᱠᱮ ᱛᱟᱦᱮ ᱟᱵᱤᱱ ᱫᱟᱜ ᱵᱤᱱ ᱥᱮᱱ ᱵᱟᱲᱟᱣ ᱠᱟᱱᱟ ᱥᱮ ᱵᱟᱝ?
ᱵᱟᱝᱜᱮ ᱟᱫᱚ ᱱᱤᱣᱟ ᱫᱷᱟᱣ ᱦᱚᱸ ᱪᱟᱞᱟᱣ ᱫᱚ ᱢᱮᱱ ᱦᱩᱭᱞᱮᱱ ᱜᱮᱭᱟ ᱟᱫᱚ ᱦᱚᱸ ᱦᱚᱭ ᱫᱟᱜ ᱠᱚ ᱦᱮᱡ ᱮᱱᱟ ᱛᱚ ᱫᱟᱜ ᱡᱟᱹᱲᱤ ᱠᱚ ᱟᱹᱰᱤ ᱡᱟᱹᱥᱛᱤ ᱦᱩᱭ ᱱᱟ ᱚᱱᱟ ᱠᱷᱟᱹᱛᱤᱨ ᱛᱮ ᱟᱫᱚ ᱟᱫᱚ ᱯᱮᱞᱮᱱ ᱠᱚᱫᱚ ᱦᱩᱭ ᱞᱮᱱ ᱜᱮᱭᱟ ᱡᱷᱚᱛᱚ ᱢᱟᱜ ᱜᱮ ᱟᱨ ᱱᱚᱛᱮ ᱟᱞᱮ ᱜᱟᱛᱮ ᱠᱚ ᱡᱚᱛᱚ ᱠᱚ ᱛᱮᱭᱟᱨ ᱞᱮᱱ ᱜᱮᱭᱟ ᱛᱟᱦᱚᱞᱮ ᱵᱚᱱ ᱪᱟᱞᱟᱜᱼᱟ ᱵᱩᱨᱩ ᱵᱚᱸᱜᱟ ᱟᱫᱚ
ᱟᱪᱪᱷᱟ ᱟᱪᱪᱷᱟ
ᱟᱫᱚ ᱪᱮᱫ ᱨᱮ ᱪᱚ ᱪᱤᱠᱟᱹᱭᱮᱱᱟ ᱟᱫᱚ ᱵᱟᱝᱞᱮ ᱪᱟᱞᱟᱣᱮᱱᱟ ᱚᱱᱛᱮ ᱟᱨᱚ ᱵᱩᱨᱩ ᱫᱮᱡᱚᱜ ᱛᱚ ᱫᱟᱜ ᱞᱮᱠᱷᱟᱱ ᱟᱨᱦᱚᱸ ᱥᱤᱞᱤᱯ ᱨᱮᱱᱟᱜ ᱵᱚᱛᱚᱨ ᱢᱮᱱᱟᱜᱼᱟ ᱟᱫᱚ ᱵᱟᱝ ᱪᱟᱞᱟᱣ ᱦᱩᱭ ᱟᱠᱟᱱ ᱜᱮᱭᱟ ᱟᱥᱟ ᱫᱚ ᱛᱟᱦᱮᱸ ᱠᱟᱱᱟ
ᱟᱪᱪᱷᱟ ᱟᱪᱪᱷᱟ ᱟᱪᱪᱷᱟ ᱦᱳᱭ ᱫᱚ ᱜᱚᱝᱠᱮ ᱟᱫᱚ ᱜᱚᱝᱠᱮ ᱮ ᱱᱤᱭᱟᱹᱛᱤ ᱱᱤᱭᱟᱹ ᱢᱟᱱᱮ ᱪᱮᱫ ᱞᱮᱠᱟ ᱡᱮᱣᱮᱛ ᱡᱤᱵᱚᱱ ᱨᱮ ᱵᱚᱦᱩᱛ ᱮᱴᱠᱮᱴᱚᱬᱮ ᱫᱚ ᱛᱟᱦᱮᱱ ᱜᱮᱭᱟ ᱛᱟᱹᱣ ᱟᱫᱚ ᱚᱱᱟ ᱠᱚ ᱛᱟᱞᱟ ᱠᱟᱛᱮ ᱥᱮ ᱠᱟᱹᱢᱤ ᱦᱚᱸ ᱛᱟᱦᱮᱱ ᱜᱮᱭᱟ ᱚᱱᱟ ᱠᱟᱹᱢᱤ ᱠᱚ ᱛᱟᱞᱟ ᱠᱟᱛᱮ ᱡᱩᱫᱤ ᱟᱵ ᱱᱤᱭᱟᱹ ᱠᱚ ᱠᱟᱹᱴᱤᱡ ᱵᱚᱱ ᱫᱟᱬᱟ ᱟᱹᱜᱩᱭᱟ ᱥᱮᱵᱚᱱ ᱧᱮᱞ ᱟᱹᱜᱩᱭᱟ ᱢᱚᱱᱮᱨᱮ ᱠᱟᱹᱴᱤᱡ ᱨᱟᱹᱥᱠᱟᱹ ᱨᱟᱹᱥᱠᱟᱹ ᱥᱟᱶᱛᱮ ᱠᱟᱹᱴᱤᱡ ᱱᱟᱯᱟᱭ ᱵᱩᱡᱩᱜᱼᱟ ᱦᱮᱸ ᱥᱮ ᱵᱟᱝ ᱥᱮ ᱚᱲᱟᱜ ᱨᱮ ᱦᱚ ᱦᱳᱭ ᱚᱲᱟᱜ ᱨᱮᱥᱮ ᱦᱚᱭᱛᱳ ᱡᱟᱦᱟᱸᱭ ᱜᱮ ᱦᱳᱭᱛᱳ ᱚᱞᱚᱜ ᱯᱟᱲᱦᱟᱜ ᱠᱟᱱ ᱥᱮ ᱚᱲᱟᱜ ᱨᱮ ᱢᱮᱱᱟᱭᱟ ᱩᱱᱤ ᱦᱚᱸ ᱨᱮᱜᱩᱞᱟᱨ ᱥᱮ ᱢᱟᱱᱮ ᱫᱤᱱ ᱜᱮ ᱡᱩᱫᱤ ᱚᱲᱟᱜ ᱨᱮ ᱛᱟᱦᱮᱱᱟ ᱩᱱᱤᱭᱟᱜ ᱠᱟᱹᱴᱤᱡ ᱢᱚᱱᱮ ᱡᱤᱣᱤ ᱯᱷᱨᱮᱥ ᱵᱟᱝ ᱦᱮᱸ ᱥᱮ ᱵᱟᱝ ᱢᱮᱱᱠᱷᱟᱱ ᱠᱟᱹᱴᱤᱡ ᱡᱩᱫᱤ ᱵᱟᱭᱨᱮ ᱥᱮᱫ ᱡᱩᱫᱤ ᱫᱟᱬᱟ ᱟᱹᱜᱩᱼ ᱟᱭ ᱠᱟᱹᱴᱤᱡ ᱪᱚᱞᱚ ᱢᱟᱱᱮ ᱟᱹᱨᱩ ᱯᱷᱮᱨᱟᱛᱮᱫ ᱢᱚᱱᱮ ᱛᱮᱫ ᱦᱩᱭᱩᱜ ᱛᱟᱭᱟ ᱦᱮᱸᱥ ᱵᱟᱝ
ᱦᱩᱸ ᱦᱩᱸ ᱦᱩᱸ ᱟᱨ ᱩ ᱵᱩᱨᱩ ᱵᱚᱸᱜᱟ ᱠᱚᱨᱮᱫᱚ ᱢᱟᱱᱮ ᱟᱪᱪᱷᱟ ᱵᱩᱨᱩ ᱵᱚᱸᱜᱟ ᱫᱚ ᱵᱟᱝ ᱚᱱᱟ ᱫᱚ ᱵᱚᱸᱜᱟ ᱦᱩᱭᱩᱜ ᱛᱮ ᱟᱨ ᱮᱢᱱᱤ ᱫᱤᱱ ᱠᱚᱨᱮ ᱠᱚ ᱫᱟᱬᱟᱱ ᱠᱚ ᱪᱟᱞᱟᱜ ᱜᱮᱭᱟ ᱥᱮ ᱚᱱ ᱚᱱᱠᱟ ᱥᱩᱫᱩ ᱚᱱᱟ ᱢᱤᱫ
ᱟᱫᱚ ᱦᱳᱭ ᱜᱚᱝᱠᱮ ᱪᱟᱞᱟᱜ ᱫᱚᱠᱚ ᱪᱟᱞᱟᱜ ᱜᱮᱭᱟ ᱟᱫᱚ ᱟᱵᱮᱱ ᱡᱩᱫᱤ ᱵᱮᱱ ᱢᱚᱱᱮᱭᱟ ᱡᱮ ᱪᱟᱞᱟᱜ ᱟᱵᱮᱱ ᱛᱟᱯᱚᱨᱮ ᱚᱱᱟ ᱫᱚ ᱟᱵᱮᱱᱟᱜ ᱢᱟᱹᱨᱡᱤ ᱛᱚ ᱛᱟᱯᱚᱨ ᱚᱸᱰᱮ ᱫᱚ ᱠᱚᱱᱚ ᱮᱴᱠᱮᱴᱚᱬᱮ ᱫᱚ ᱵᱟᱝ ᱦᱩᱭᱩᱜᱼᱟ ᱚᱱᱟ ᱫᱚ ᱵᱩᱨᱩ ᱛᱚ
ᱦᱟᱸ ᱦᱮᱸ
ᱟᱫᱚ ᱚᱱᱮ ᱠᱟᱹᱴᱤᱡ ᱢᱟᱱᱮ ᱵᱩᱨᱩ ᱛᱚ ᱟᱨ ᱟᱹᱰᱤ ᱪᱮᱛᱟᱱ ᱫᱮᱡᱚᱜ ᱦᱩᱭᱩᱜᱼᱟ ᱠᱟᱹᱴᱤᱡ ᱵᱚᱛᱚᱨ ᱧᱚᱜ ᱵᱩᱡᱷᱟᱹᱜᱼᱟ ᱠᱟᱹᱴᱤᱡ ᱚᱸᱰᱮ ᱫᱚ ᱮᱢᱱᱤ ᱫᱚ ᱢᱟᱱᱮ ᱮᱢᱱᱤ ᱛᱮᱜᱮ ᱵᱩᱨᱩ ᱠᱟᱱᱟ ᱟᱨ ᱢᱟᱱᱮ ᱵᱤᱨ ᱜᱟᱡᱟᱲ ᱫᱟᱨᱮ ᱠᱚ ᱢᱮᱱᱟᱜᱼᱟ ᱟᱭᱢᱟ ᱟᱭᱢᱟ ᱢᱮᱱᱟᱜᱼᱟ ᱟᱨ ᱟᱹᱰᱤ ᱪᱮᱛᱟᱱ ᱫᱮᱡᱚᱜ ᱦᱩᱭᱩᱜᱼᱟ ᱛᱟᱦᱟᱞᱮ ᱨᱟᱠᱟᱵ ᱟᱬᱜᱩ ᱛᱮ ᱠᱟᱹᱴᱤᱡ ᱚᱱᱟ ᱮ ᱠᱟᱹᱴᱤᱡ ᱚᱸᱰᱮ ᱫᱚ ᱠᱟᱹᱴᱤᱡ ᱠᱟᱹᱴᱤᱡ ᱢᱟᱱᱮ ᱢᱟᱱᱮ ᱱᱤᱡᱷᱩᱢ ᱧᱚᱜ ᱡᱟᱭᱜᱟ ᱛᱚ
ᱦᱟᱸ ᱮᱠᱟᱞ ᱜᱮ ᱮᱠᱟᱞ ᱜᱮ ᱦᱮᱸ ᱛᱟᱦᱞᱮ ᱜᱟᱫᱮᱞ ᱧᱚᱜ ᱪᱟᱞᱟᱣ ᱦᱩᱭᱩᱜᱼᱟ ᱟᱨ ᱫᱚᱥ ᱵᱟᱨᱚ ᱡᱚᱱ ᱟᱛᱮ ᱠᱟᱹᱴᱤᱡ ᱡᱩᱫᱤ ᱯᱤᱠᱱᱤᱠ ᱠᱚᱨᱮᱱᱟᱜ ᱪᱮᱫ ᱞᱮᱠᱟ ᱵᱮᱵᱚᱥᱛᱟ ᱢᱮᱱᱟᱜᱼᱟ? ᱥᱮ ᱚᱱᱠᱟ ᱫᱚ ᱵᱟᱹᱱᱩᱜᱼᱟ ᱡᱩᱫᱤ ᱟᱞᱮ ᱡᱩᱫᱤ ᱪᱟᱞᱟᱜ ᱟᱞᱮ ᱚᱱᱠᱟ ᱢᱤᱫᱴᱮᱱ ᱜᱟᱹᱰᱤ ᱵᱷᱟᱲᱟ ᱠᱟᱛᱮ ᱤᱱᱟᱹ ᱛᱟᱭᱚᱢ ᱛᱟᱦᱮᱱ ᱡᱟᱭᱜᱟ ᱠᱚ ᱡᱟᱦᱟᱸᱭ ᱨᱤᱥᱚᱴ ᱠᱚ ᱵᱟᱠᱷᱟᱱ ᱦᱳᱴᱮᱞ ᱠᱚ ᱚᱱᱠᱟᱱᱟᱜ ᱡᱟᱦᱟᱸᱱᱟᱜ ᱵᱮᱵᱚᱥᱛᱟ ᱢᱮᱱᱟᱜᱼᱟ ᱥᱮ ᱮᱢᱱᱤ ᱟᱹᱛᱩ ᱫᱤᱥᱚᱢ ᱞᱮᱠᱟ ᱪᱮᱫᱞᱮᱠᱟ ᱚᱱᱠᱟᱜᱮ
ᱦᱳᱭ ᱜᱚᱢᱠᱮ ᱟᱵᱚ ᱱᱤᱭᱟᱹ ᱰᱤᱦᱟᱹᱛ ᱞᱮᱠᱟᱜᱮ ᱢᱮᱱᱠᱷᱟᱱ ᱨᱤᱥᱳᱴ ᱫᱚ ᱢᱮᱱᱟᱜ ᱫᱚ ᱢᱮᱱᱟᱜ ᱜᱮᱭᱟ ᱚᱱᱟ ᱡᱟᱯᱟᱜ ᱨᱮᱜᱮ ᱱᱟᱦᱟᱜ ᱢᱮᱱᱟᱜᱼᱟ ᱡᱟᱦᱟᱸ ᱫᱚ ᱠᱚ ᱢᱮᱛᱟᱜ ᱠᱟᱱ ᱵᱮᱞ ᱯᱟᱦᱟᱲᱤ
ᱚᱸ
ᱵᱮᱞᱯᱟᱦᱟᱲᱤ ᱦᱳᱭ ᱜᱚᱝᱠᱮ ᱥᱩᱨ ᱜᱮᱭᱟ ᱫᱚᱥ ᱢᱳᱴᱟᱢᱩᱴᱤ ᱫᱚᱥ ᱠᱤᱞᱳᱢᱤᱴᱟᱨ ᱦᱩᱭᱩᱜ ᱛᱟᱵᱮᱱᱟ᱾
ᱚᱸ
ᱫᱚᱥ ᱠᱤᱞᱳᱢᱤᱴᱟᱨ ᱦᱩᱭᱩᱜᱼᱟ ᱛᱟᱦᱚᱞᱮ ᱱᱟᱜ ᱜᱚᱝᱠᱮ ᱚᱸᱰᱮ ᱠᱷᱚᱱ ᱫᱚ ᱯᱩᱨᱟᱹ ᱥᱩᱨ ᱜᱮᱭᱟ ᱟᱵᱮᱱ ᱡᱩᱫᱤ ᱵᱮᱱ ᱢᱚᱱᱮᱭᱟ ᱚᱸᱰᱮ ᱫᱟᱬᱟ ᱟᱜᱩ ᱠᱟᱛᱮ ᱱᱚᱰᱮ ᱛᱟᱦᱮᱱ ᱦᱩᱭᱩᱜᱼᱟ᱾ ᱡᱚᱢ ᱧᱩ ᱦᱩᱭᱩᱜᱼᱟ ᱟᱨ ᱡᱚᱛᱚ ᱠᱤᱪᱷᱩ ᱚᱸᱰᱮ ᱵᱮᱱ ᱠᱚᱨᱟᱣ ᱫᱟᱲᱮᱭᱟᱜᱼᱟ᱾
ᱚᱸ ᱟᱪᱪᱷᱟ ᱟᱪᱪᱷᱟ ᱟᱹᱰᱤ ᱱᱟᱯᱟᱭ ᱟᱫᱚ ᱱᱤᱡᱮ ᱩᱱᱟᱹᱜ ᱥᱳᱵᱷᱟᱜᱜᱚ ᱫᱚ ᱵᱟᱝ ᱦᱩᱭ ᱠᱟᱱᱟ ᱪᱟᱞᱟᱣ ᱨᱮᱱᱟᱜ ᱟᱫᱚ ᱪᱟᱞᱟᱣ ᱢᱚᱱᱮ ᱢᱟ ᱢᱮᱱᱟᱜ ᱜᱮ ᱦᱟᱯᱮᱱ ᱫᱤᱱ ᱥᱮ ᱯᱚᱨᱮᱨ ᱥᱮᱨᱢᱟ ᱨᱮ ᱪᱮᱫ ᱞᱮᱠᱟ ᱪᱟᱞᱟᱣ ᱜᱟᱱᱚᱜ ᱠᱟᱱᱟ ᱥᱮ ᱵᱟᱝ ᱜᱟᱱᱚᱜ ᱠᱟᱱᱟ ᱟᱨ ᱯᱟᱴᱟᱵᱤᱸᱰᱟᱹ ᱠᱚ ᱟᱯᱮ ᱥᱮᱫ ᱜᱮ ᱵᱟᱝ
ᱦᱳᱭ ᱜᱚᱝᱠᱮ ᱱᱤᱭᱟᱹ ᱟᱞᱮ ᱢᱟᱱᱮ ᱟᱞᱮ ᱯᱟᱦᱴᱟ ᱠᱟᱱ ᱜᱮᱭᱟ ᱱᱟᱸᱦᱟᱜ ᱟᱞᱮ ᱴᱷᱮᱱ ᱠᱷᱚᱱ ᱫᱚ ᱢᱚᱴᱟᱢᱩᱴᱤ ᱦᱩᱭᱩᱜᱼᱟ ᱳᱭ ᱛᱤᱥ ᱠᱤᱞᱳᱢᱤᱴᱟᱨ ᱜᱟᱱ ᱦᱩᱭᱩᱜᱼᱟ᱾ ᱳ ᱢᱟᱱᱮ ᱮᱸ ᱜᱚᱝᱠᱮ ᱡᱟᱦᱟᱸᱮᱠᱟ ᱚᱸᱰᱮ ᱵᱩᱨᱩ ᱵᱚᱸᱜᱟᱨᱮ ᱡᱟᱦᱟᱸ ᱞᱮᱠᱟ ᱦᱚᱲ ᱱᱤᱛᱚᱜ ᱟᱵᱚ ᱥᱮ ᱢᱟᱱᱮ ᱟᱵᱚ ᱥᱟᱱᱛᱟᱲ ᱦᱚᱲ ᱠᱚ ᱪᱟᱞᱟᱜ ᱠᱟᱱᱟ ᱢᱮᱱᱠᱷᱟᱱ ᱚᱸᱰᱮ ᱦᱚᱸ ᱜᱚᱝᱠᱮ ᱦᱟᱸᱰᱮ ᱡᱟᱦᱟᱸ ᱤᱭᱟᱹᱨᱮ ᱢᱮᱱ ᱫᱚ ᱯᱟᱴᱟᱵᱤᱸᱫᱟᱹ ᱨᱮ
ᱦᱩᱸ
ᱳ ᱚᱸᱰᱮ ᱦᱚᱸ ᱜᱚᱝᱠᱮ ᱚᱸᱰᱮ ᱮᱠᱫᱚᱢ ᱟᱹᱰᱤ ᱥᱟᱺᱜᱤᱧ ᱥᱟᱺᱜᱤᱧ ᱨᱤᱱ ᱦᱚᱲ ᱠᱚᱠᱚ ᱦᱤᱡᱩᱜᱼᱟ ᱚᱱᱮ ᱟᱥᱟᱢ ᱩᱲᱤᱥᱥᱟ ᱛᱟᱯᱚᱨᱮ ᱚᱱᱟ ᱢᱟᱞᱫᱟ ᱠᱚᱨᱮᱱ ᱱᱟᱢᱟᱞ ᱠᱚᱨᱮᱱ ᱛᱟᱯᱚᱨᱮ ᱟᱸᱜ ᱟᱨ ᱤᱭᱟᱹ ᱫᱚᱠᱠᱷᱤᱱ ᱫᱤᱱᱟᱡᱽᱯᱩᱨ ᱩᱛᱚᱨ ᱫᱤᱱᱟᱡᱽᱯᱩᱨ ᱠᱚᱨᱮᱱ ᱦᱚᱲ ᱠᱚᱠᱚ ᱦᱤᱡᱩᱜᱼᱟ᱾ ᱟᱫᱚ ᱱᱤᱦᱟᱹᱛᱤ ᱜᱚᱝᱠᱮ
ᱱᱤᱡᱤᱱ ᱠᱚᱣᱟ
ᱦᱳᱭ ᱦᱳᱭ ᱦᱳᱭ ᱦᱤᱡᱩᱜᱽ ᱮ ᱦᱮᱡᱽ ᱠᱟᱛᱮᱫ ᱧᱮᱞ ᱤᱫᱤ ᱱᱤᱦᱟᱹᱛᱤ ᱫᱚᱨᱠᱟᱨ ᱛᱟᱵᱮᱱ ᱥᱮ ᱦᱮᱸ ᱠᱮ ᱡᱩᱫᱤ ᱥᱳᱢᱳᱭ ᱵᱮᱱ ᱧᱟᱢᱟ ᱱᱤᱦᱟᱹᱛᱮ ᱦᱤᱡᱩᱜ ᱵᱮᱱ ᱵᱷᱟᱹᱞᱤ ᱵᱩᱡᱷᱟᱹᱜᱼᱟ ᱦᱳᱭ
ᱮᱠᱟᱞ ᱜᱮ
ᱦᱳᱭ ᱦᱳᱭ
ᱟᱫᱚ ᱚᱠᱛᱚ ᱠᱚᱢᱟ ᱟᱫᱚ ᱢᱟᱱᱮ ᱟᱹᱞᱤᱧᱟᱜ ᱮᱴᱠᱮᱴᱚᱬᱮ ᱫᱚ ᱦᱩᱭᱩᱜ ᱠᱟᱱᱟ ᱟᱫᱚ ᱚᱞᱚᱜ ᱵᱟᱲᱟ ᱠᱚ ᱦᱩᱭᱩᱜ ᱠᱟᱱᱟ ᱛᱚ ᱚᱱᱟ ᱚᱞᱚᱜ ᱠᱟᱹᱢᱤ ᱵᱟᱝ ᱢᱩᱪᱟᱹᱫ ᱞᱮᱱᱠᱷᱟᱱ ᱛᱚ ᱪᱟᱞᱟᱶ ᱜᱮ ᱵᱟᱝ ᱜᱟᱱᱚᱜ ᱠᱟᱱᱟ ᱟᱫᱚ ᱱᱤᱭᱟᱹ ᱫᱷᱟᱣ ᱛᱚ ᱠᱷᱟᱱ ᱠᱚᱢᱯᱞᱤᱴ ᱟᱠᱱᱟ᱾ ᱚᱱᱟ ᱤᱭᱟᱹᱛᱮ ᱟᱫᱚ ᱠᱷᱟᱱ ᱟᱫᱚ ᱱᱤᱭᱟᱹ ᱜᱷᱟᱹᱲᱤ ᱫᱚ ᱯᱷᱤᱨᱤ ᱜᱮ ᱟᱫᱚ ᱡᱟᱦᱟᱸ ᱥᱮᱫ ᱜᱮ ᱪᱟᱞᱟᱣ ᱜᱟᱱᱚᱜᱼᱟ ᱜᱟᱛᱮ ᱠᱚ ᱥᱟᱞᱟᱜ ᱦᱚᱸ ᱩᱱᱟᱹᱜ ᱵᱟᱝ ᱢᱮᱥᱟ ᱦᱩᱭ ᱠᱟᱱᱟ ᱵᱟᱝ ᱜᱟᱛᱮ ᱦᱩᱭ ᱠᱟᱱᱟ᱾ ᱟᱫᱚ ᱚᱠᱛᱚ ᱧᱟᱢ ᱞᱮᱱᱠᱷᱟᱱ ᱜᱮ ᱪᱟᱞᱟᱣ ᱦᱳᱭᱩᱜ ᱜᱮᱭᱟ᱾
ᱦᱳᱭ ᱜᱚᱝᱠᱮ ᱱᱤᱦᱟᱹᱛᱤ ᱱᱤᱦᱟᱹᱛᱤ ᱜᱚᱝᱠᱮ ᱢᱟ ᱛᱟᱦᱞᱮ ᱢᱮᱱ ᱫᱚ ᱱᱚᱰᱮ ᱫᱚ ᱟᱹᱰᱤ ᱟᱭᱢᱟ ᱜᱷᱟᱹᱲᱤᱡᱽ ᱜᱮ ᱦᱩᱭᱮᱱ ᱛᱟᱞᱟᱝᱼᱟ᱾ ᱛᱟᱦᱞᱮ ᱱᱚᱰᱮ ᱫᱚ ᱱᱚᱰᱮ ᱜᱮᱞᱟᱝ ᱢᱩᱪᱟᱹᱫᱟ ᱟᱨᱚ ᱞᱟᱝ ᱨᱚᱯᱚᱲ ᱱᱟ ᱦᱮᱸ
ᱦᱩᱸ ᱻᱱᱮᱸ ᱱᱤᱭᱟᱹ ᱜᱷᱟᱹᱲᱤ ᱫᱚ ᱵᱟᱠᱷᱟᱱ ᱱᱤᱱᱟᱹᱜ ᱫᱷᱟᱹᱨᱤᱡ ᱜᱮᱞᱟᱝ ᱨᱚᱯᱚᱲᱟ ᱟᱨᱦᱚᱸ ᱛᱟᱭᱚᱢ ᱫᱟᱨᱟᱢ ᱛᱮ ᱦᱟᱸᱜ ᱠᱷᱟᱱ ᱟᱨᱦᱚᱸ ᱨᱚᱯᱚᱲ ᱦᱩᱭᱩᱜᱼᱟ᱾ ᱧᱟᱯᱟᱢᱚ ᱦᱩᱭᱩᱜᱼᱟ ᱟᱯᱮ ᱥᱮᱫ ᱪᱟᱞᱟᱣ ᱦᱩᱭᱩᱜᱼᱟ ᱦᱮᱸ ᱦᱮᱸ᱾